ᱡᱚᱦᱟᱨ ᱜᱮ ᱜᱚᱢᱠᱮ ᱾ ᱦᱮᱸ ᱾ ᱞᱟᱹᱭ ᱵᱤᱱ?
ᱡᱚᱦᱟᱨ ᱜᱮ ᱾
ᱦᱩᱸ
ᱟᱫᱚ ᱚᱠᱟ ᱞᱮᱠᱟ ᱢᱮᱱᱟᱜ ᱵᱮᱱᱟ?
ᱦᱚᱸᱜᱼᱚᱭ ᱢᱚᱴᱟᱢᱩᱴᱤ ᱱᱟᱯᱟᱭ ᱜᱮ ᱾ ᱟᱹᱵᱤᱱ ᱜᱮ ᱪᱮᱫ ᱞᱮᱠᱟ?
ᱚ ᱟᱹᱞᱤᱧ ᱦᱚᱸ ᱮᱠᱷᱚᱱ ᱫᱚ ᱦᱟᱸᱜ ᱵᱮᱥ ᱵᱟᱲᱟ ᱜᱮ ᱦᱟᱸᱜ ᱢᱮᱱᱟᱜ ᱞᱤᱧᱟ ᱾ ᱟᱨ ᱵᱟᱡᱟᱣ ᱞᱮᱱ ᱫᱚ ᱦᱟᱸᱜ ᱵᱤᱱ ᱵᱮᱥ ᱱᱟᱠᱤ
ᱟᱪᱪᱷᱟ ᱦᱮᱛᱚ ᱦᱮᱸ ᱵᱮᱥ ᱧᱚᱜ ᱠᱟᱱᱟᱞᱤᱧ ᱠᱷᱩᱵ ᱮᱠᱴᱟ ᱫᱚ ᱵᱟᱝ
ᱚ ᱨᱟᱱ ᱠᱚᱫᱚ ᱪᱟᱵᱟᱭᱮᱱᱟ ᱠᱤ
ᱨᱟᱱ ᱠᱚᱫᱚ ᱪᱟᱞᱟᱣ ᱦᱟᱛᱟᱲᱚᱜ ᱠᱟᱱ ᱜᱮᱭᱟ
ᱛ
ᱵᱟᱝ ᱪᱟᱵᱟ ᱠᱟᱱᱟ
ᱚ
ᱦᱩᱸ ᱛᱟᱦᱚᱞᱮ ᱨᱚᱦᱚᱭ ᱠᱚᱵᱤᱱ ᱪᱟᱵᱟ ᱠᱮᱫᱟ
ᱨᱚᱦᱚᱭ ᱠᱚᱫᱚ ᱵᱟᱞᱤᱧ ᱪᱟᱵᱟ ᱠᱟᱫᱟ ᱱᱤᱛᱚᱜ ᱴᱮᱠᱴᱟᱨ ᱚᱵᱷᱟᱵ ᱛᱮᱦᱟᱸᱜ ᱵᱟᱝ ᱥᱤᱜ ᱠᱟᱱᱟ ᱵᱟᱹᱭᱦᱟᱹᱲ ᱠᱚᱫᱚ ᱠᱟᱹᱴᱤᱡ ᱤᱭᱟᱹ ᱤᱭᱟᱹ ᱠᱟᱱ ᱜᱮᱭᱟ ᱦᱟᱸᱜ ᱫᱟᱜ ᱠᱟᱱ ᱜᱮᱭᱟ
ᱟᱪᱪᱷᱟ ᱦᱮᱸᱛᱚ ᱚᱸ ᱟᱫᱚ ᱰᱟᱹᱝᱨᱤ ᱱᱟᱦᱮᱞ ᱫᱚ ᱵᱟᱹᱱᱩᱜ ᱛᱟᱵᱤᱱᱟ
ᱠᱟᱨᱚᱱ ᱰᱟᱝᱨᱤ ᱱᱟᱦᱮᱞ ᱫᱚ ᱵᱟᱝ ᱫᱚᱦᱚ ᱦᱩᱭᱠᱟᱱᱟ ᱦᱚᱲ ᱡᱚᱲ ᱦᱚᱸ ᱠᱟᱹᱴᱤᱡ ᱠᱚᱢ ᱜᱮᱭᱟᱞᱮ
ᱦᱮᱸ
ᱚᱱᱟᱛᱮ ᱴᱮᱠᱴᱟᱨ ᱛᱮᱜᱮ ᱥᱤ ᱦᱩᱭᱩᱜ ᱠᱟᱱᱟ ᱟᱨ ᱚᱱᱛᱮ ᱫᱚ ᱪᱟᱥ ᱦᱚᱭᱩᱜ
ᱦᱮᱸ ᱫᱷᱩᱨᱟᱹᱣ ᱠᱟᱱᱟ ᱠᱚ ᱪᱟᱥ ᱫᱚ ᱡᱟᱦᱟᱸᱭᱟᱜ ᱮ ᱡᱟᱦᱟᱸᱛ ᱛᱚᱞᱟ ᱠᱟᱫᱟ ᱠᱚ ᱰᱷᱮᱨ ᱫᱤᱱ ᱧᱚᱜ ᱜᱮ ᱩᱱᱠᱩᱣᱟᱜ ᱫᱚ ᱦᱩᱭ ᱜᱚᱫᱚᱜ ᱠᱟᱱᱟ ᱛᱩᱫ ᱫᱟᱠᱚ ᱟᱨᱠᱚ ᱦᱩᱭ ᱟᱨᱠᱤ
ᱟᱨ ᱫᱟᱜ ᱡᱟᱹᱲᱤ ᱠᱚ
ᱫᱟᱜ ᱡᱟᱹᱲᱤ ᱫᱚ ᱦᱟᱸᱜ ᱮᱠᱷᱚᱱ ᱫᱚ ᱦᱟᱸᱜ ᱯᱚᱨᱤᱥᱠᱟᱨ ᱜᱮ ᱢᱮᱱᱟᱜᱼᱟ ᱦᱟᱸᱜ ᱚᱱᱠᱟ ᱫᱚ ᱵᱟᱭ ᱫᱟᱜ ᱡᱟᱹᱲᱤᱭᱮᱫᱟ
ᱟᱪᱪᱷᱟ ᱦᱮᱸ ᱛᱚ
ᱚᱱᱛᱮ ᱫᱚ ᱨᱤᱢᱤᱞ
ᱦᱮᱸ ᱱᱚᱛᱮ ᱦᱚᱸ ᱥᱮᱛᱟᱜ ᱧᱚᱜ ᱠᱟᱹᱴᱤᱡ ᱫᱟᱜ ᱠᱮᱫᱟᱭ ᱟᱨ ᱛᱤᱠᱤᱱ ᱥᱮᱫ ᱫᱚ ᱥᱤᱛᱩᱝ ᱞᱮᱫᱟᱭ, ᱛᱟᱯᱚᱨ ᱱᱤᱛᱚᱜ ᱫᱚ ᱚᱱ ᱨᱤᱢᱤᱞ ᱨᱤᱢᱤᱞ ᱧᱚᱜ
ᱟᱪᱪᱷᱟ ᱟᱪᱪᱷᱟ ᱦᱮᱸ ᱥᱟᱨᱟᱠᱷᱚᱱ ᱦᱚᱸ ᱫᱟᱜ ᱫᱚ ᱵᱮᱥ ᱫᱚ ᱵᱟᱭ ᱤᱭᱼᱟ ᱢᱟᱡᱮ ᱢᱚᱫᱽᱫᱷᱮ ᱨᱮ ᱯᱷᱟᱸᱠᱟ ᱦᱚᱸ ᱫᱚᱨᱠᱟᱨ ᱠᱟᱱᱟ᱾
ᱦᱮᱸ ᱦᱮᱸ ᱢᱟᱡᱷᱮ ᱢᱟᱡᱷᱮ ᱯᱷᱟᱸᱠᱟ ᱦᱚᱸ ᱫᱚᱨᱠᱟᱨ ᱜᱮ ᱠᱟᱱᱟ᱾ ᱦᱚᱲ ᱠᱚ ᱠᱟᱹᱢᱤ ᱠᱚ ᱪᱟᱞᱟᱜᱼᱟ ᱠᱷᱮᱛ ᱵᱟᱹᱫᱽ ᱡᱩᱫᱤ ᱥᱮᱛᱟᱜ ᱠᱷᱚᱱᱮᱢ ᱫᱟᱜᱼᱟ ᱪᱤᱠᱟᱹᱛᱮ ᱦᱮᱸ ᱥᱮ
ᱚᱵᱚᱥᱥᱳᱭ ᱚᱵᱚᱥᱥᱳᱭ, ᱚᱱᱛᱮ ᱫᱚ ᱪᱮᱫᱠᱟ ᱠᱟᱹᱢᱤ ᱨᱮᱴ ᱫᱚ?
ᱠᱟᱹᱢᱤ ᱨᱮᱴ ᱫᱚ ᱵᱚᱞᱛᱮ ᱱᱚᱜᱼᱚᱭ ᱡᱮᱢᱚᱱ ᱟᱲᱮ ᱞᱟᱜ ᱚ ᱚᱱᱟ ᱠᱚᱫᱚ ᱛᱤᱱᱥᱚ ᱴᱟᱠᱟ ᱠᱟᱛᱮᱫ ᱠᱚ ᱦᱟᱛᱟᱣ ᱮᱫᱟ ᱟᱨ ᱛᱩᱫ ᱨᱚᱦᱚᱭ ᱠᱚᱫᱚ ᱟᱲᱟᱭᱥᱚ ᱴᱟᱠᱟ ᱠᱟᱛᱮᱫ
ᱟᱪᱪᱷᱟ ᱟᱪᱪᱷᱟ ᱟᱪᱪᱷᱟ
ᱟᱫᱚ ᱚᱱᱠᱟ ᱢᱟᱱᱮ ᱨᱮᱴ ᱠᱚ ᱦᱟᱛᱟᱣ ᱮᱫᱟ ᱟᱨ ᱚᱱᱮ ᱢᱤᱫ ᱵᱮᱲᱟ ᱠᱷᱟᱹᱡᱟᱹᱲᱤ ᱠᱚ ᱮᱢᱟ ᱠᱚ ᱠᱟᱱᱟ ᱛᱩᱫ ᱨᱚᱦᱚᱭ ᱠᱚᱫᱚ
ᱟᱪᱪᱷᱟ
ᱟᱫᱚ ᱥᱮᱛᱟᱜ ᱧᱚᱜ ᱠᱚ ᱪᱟᱞᱟᱜ ᱠᱟᱱᱟ ᱟᱨ ᱛᱤᱠᱤᱱ ᱛᱮᱫᱚ ᱠᱚ ᱨᱩᱭᱟᱹᱲ ᱠᱟᱱᱟ᱾
ᱛᱟᱭᱛᱚ
ᱟᱨ ᱚᱱᱛᱮ ᱫᱚ
ᱱᱚ ᱛᱮᱦᱚᱸ
ᱚ
ᱟᱡᱚᱢ ᱫᱟ ᱵᱤᱱ
ᱦᱮᱸ ᱟᱸᱡᱚᱢᱚᱜ ᱠᱟᱱᱟ ᱟᱸᱚᱢᱚᱜ ᱠᱟᱱᱟ
ᱦᱮᱸ ᱴᱟᱣᱟᱨ ᱫᱚ ᱠᱟᱹᱴᱤᱡ ᱰᱤᱥᱴᱟᱵ ᱮᱫ ᱜᱮᱭᱟᱭ ᱟᱞᱮ ᱫᱚ ᱟᱹᱰᱤ ᱥᱟᱺᱜᱤᱧ ᱜᱮᱛᱟᱞᱮᱭᱟᱟᱭ ᱯᱚᱱᱨᱚ ᱠᱤᱞᱳᱢᱤᱴᱟᱨ ᱟᱨᱠᱤ